ᱦᱮᱞᱳ᱾
ᱦᱮᱸ ᱢᱟ ᱡᱚᱦᱟᱨ ᱜᱮ ᱫᱟ᱾
ᱡᱚᱦᱟᱨ ᱜᱮ ᱡᱚᱦᱟᱨ ᱜᱮ, ᱛᱟᱦᱚᱞᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱦᱮᱸ ᱱᱚᱜᱚᱭ ᱱᱤᱛ ᱫᱚ ᱚᱲᱟᱜ ᱠᱚᱨᱮᱱᱟᱜ ᱢᱟᱱᱮ ᱱᱤᱛ ᱫᱚ, ᱠᱷᱮᱛᱤ ᱫᱤᱱ ᱦᱚᱭᱳᱣ ᱠᱟᱱᱟ ᱛᱚ ᱟᱫᱚ ᱚᱱᱟ ᱠᱷᱮᱛᱤ ᱠᱚᱨᱮᱱᱟᱜ ᱦᱳᱲᱩ ᱠᱚ ᱟᱯᱷᱚᱨ ᱦᱩᱭᱩᱜ ᱠᱟᱱᱟ ᱡᱚᱸᱰᱨᱟ ᱠᱚ ᱪᱟᱥ ᱦᱩᱭᱩᱜ ᱠᱟᱱᱟ᱾
ᱟᱪᱪᱷᱟ ᱟᱪᱪᱷᱟ ᱟᱪᱪᱷᱟ ᱪᱟᱻ ᱛᱟᱦᱞᱮ ᱠᱟᱱᱟ ᱟᱯᱮ ᱥᱮᱱ ᱫᱚ ᱪᱮᱫᱞᱮᱠᱟ ᱫᱟᱜ ᱡᱟᱹᱲᱤ ᱠᱚᱫᱚ?
ᱦᱩᱸ ᱫᱟᱜ ᱠᱟᱱ ᱜᱮᱭᱟ ᱟᱞᱟᱥᱮᱫ ᱦᱚᱞᱟᱭ ᱫᱟᱜ ᱮᱫᱟ, ᱟᱨ ᱛᱮᱦᱮᱧ ᱫᱚ ᱦᱟᱜ ᱯᱷᱚᱸᱴᱟ ᱯᱷᱚᱸᱴᱟᱭ ᱫᱟᱜ ᱠᱮᱫ ᱜᱮᱭᱟ᱾
ᱩᱸᱜ ᱛᱟᱦᱚᱞᱮ ᱠᱷᱟᱱᱟᱜ ᱡᱚᱢ ᱵᱟᱲᱟ ᱠᱚᱫᱚ ᱦᱩᱭ ᱠᱟᱱᱟ ᱥᱮ ᱟᱣᱨᱤ?
ᱦᱚᱸ ᱡᱚᱢ ᱵᱟᱲᱟ ᱫᱚ ᱦᱩᱭᱱᱟ᱾
ᱟᱪᱪᱷᱟ᱾ ᱛᱟᱦᱚᱞᱮ ᱢᱟᱱᱮ ᱚᱲᱟᱜ ᱠᱚᱨᱮ ᱫᱚ ᱦᱟᱸᱜ ᱪᱮᱫ ᱠᱚ ᱠᱟᱹᱢᱤ ᱵᱟᱲᱟ ᱦᱩᱭᱩᱜ ᱠᱟᱱᱟ ᱱᱤ ᱱᱤᱛᱚᱜ ᱞᱮᱠᱟ?
ᱦᱮᱸ ᱱᱤᱛ ᱫᱚ ᱦᱟᱸᱜ ᱚᱱᱟ ᱠᱷᱮᱛᱤ ᱵᱤᱱ ᱛᱤᱭᱳᱜ ᱠᱟᱱᱛᱮ ᱚᱱᱟ ᱠᱷᱮᱛᱤ ᱠᱚᱨᱮᱱᱟᱜ ᱜᱮ ᱚᱸᱰᱮ ᱠᱷᱮᱛ ᱠᱚ ᱢᱮᱱᱟᱜᱼᱟ ᱞᱟᱹᱴᱩ ᱜᱮ ᱠᱷᱮᱛ ᱢᱮᱱᱟᱜ ᱛᱚ ᱟᱫᱚ ᱚᱱᱟ ᱠᱷᱮᱛ ᱠᱚ ᱡᱟᱦᱟᱸ ᱫᱚ ᱥᱟᱭᱤᱰ ᱠᱚᱨᱮ
ᱚᱱᱟ ᱫᱟᱨᱮ ᱠᱚ ᱡᱷᱟᱴᱟ ᱢᱟᱴᱟ ᱟᱫᱚ ᱚᱱᱟ ᱠᱚ ᱢᱟᱜ ᱥᱟᱯᱷᱟᱭ ᱦᱩᱭᱩᱜ ᱠᱟᱱᱟᱼᱟ ᱱᱤᱛ ᱫᱚ᱾
ᱟᱪᱪᱷᱟ ᱟᱪᱪᱷᱟ, ᱟᱭᱢᱟ ᱛᱟᱦᱚᱞᱮ ᱠᱷᱟᱱ ᱡᱟᱸᱦᱟᱱᱟᱜ ᱠᱚ ᱦᱩᱭᱩᱜ ᱛᱟᱯᱮ ᱞᱟᱹᱜᱤᱫ ᱥᱮ ᱪᱮᱫ ᱞᱮᱠᱟ?
ᱦᱮᱸ ᱱᱚᱣᱟ ᱫᱚ ᱛᱷᱩᱛᱤ ᱵᱤᱫᱫᱟᱹ ᱠᱟᱱᱟ ᱛᱚ ᱟᱫᱚ ᱚᱱᱟ ᱠᱚ ᱥᱟᱯᱷᱟ ᱠᱟᱛᱮᱜ ᱫᱟᱜ ᱞᱮᱠᱷᱟᱡ ᱜᱮ ᱠᱷᱤᱛᱤ ᱥᱩᱨᱣᱟᱛ ᱦᱩᱭᱩᱜ-ᱟ, ᱩᱥᱠᱮ ᱵᱟᱫ ᱨᱚᱦᱚᱭ ᱦᱩᱭᱩᱜ-ᱟ᱾
ᱟᱪᱪᱷᱟ ᱪᱷᱟ ᱪᱷᱟ᱾ ᱛᱟᱦᱚᱞᱮ ᱠᱷᱟᱱ ᱛᱚᱞᱟ ᱠᱚᱫᱚ ᱚᱢᱚᱱ ᱵᱟᱲᱟ ᱠᱟᱱ ᱛᱟᱯᱮᱭᱟ ᱥᱮ ᱟᱹᱣᱨᱤ?
ᱦᱮᱸ ᱦᱮᱸ᱾
ᱟᱪᱪᱷᱟ ᱪᱷᱟ᱾ ᱛᱟᱦᱚᱞᱮ ᱠᱷᱟᱱ ᱟᱯᱮ ᱫᱚ ᱪᱮᱫ ᱞᱮᱠᱟ ᱢᱟᱱᱮ ᱪᱮᱫ ᱛᱮᱯᱮ ᱥᱤ ᱜᱮᱭᱟ? ᱴᱟᱠᱴᱟᱨ ᱛᱮ ᱥᱮ ᱚᱱᱠᱟ ᱰᱟᱹᱟᱝᱨᱤ ᱠᱟᱰᱟ ᱱᱟᱦᱮᱞ ᱛᱮ
ᱧᱮᱞ ᱢᱮ ᱰᱝᱨᱤ ᱠᱟᱰᱟ ᱠᱚᱦᱚᱸ ᱢᱤᱱᱟᱜ ᱜᱮᱭᱟ ᱟᱨ ᱴᱨᱟᱠᱴᱚᱨ ᱦᱚᱸ ᱢᱤᱱᱟᱜᱼᱟ᱾ ᱞᱟᱹᱴᱩ ᱠᱷᱮᱛ ᱢᱮᱱᱟᱜᱼᱟ ᱚᱱᱟ ᱦᱚᱸ ᱴᱚᱠᱴᱟᱨ ᱛᱮᱞᱮ ᱪᱟᱥ ᱴᱨᱟᱠᱴᱟᱨ ᱛᱮᱞᱮ ᱥᱤᱪᱚᱭᱟ ᱟᱨ ᱪᱷᱚᱴᱟ ᱢᱚᱴᱟ ᱫᱚ ᱰᱟᱝᱨᱟ ᱛᱮᱞᱮ ᱥᱤᱭᱟ᱾
ᱦᱳᱭ, ᱚᱱᱠᱟᱜᱮ ᱟᱞᱮ ᱥᱮᱱ ᱦᱚᱸ ᱪᱮᱫ ᱠᱚ ᱞᱟᱹᱭᱟ ᱡᱩᱫᱤ ᱦᱟ ᱱᱟᱜ ᱢᱟᱱᱮ ᱥᱟᱺᱜᱤᱧ ᱧᱚᱜ ᱨᱮ ᱠᱷᱮᱛ ᱢᱮᱱᱟᱜ ᱟᱠᱟᱫᱟ, ᱟᱫᱚ ᱦᱟᱸᱜ ᱚᱱᱟ ᱫᱚ ᱢᱤᱴᱤᱱ ᱠᱷᱮᱛ ᱞᱟᱹᱜᱤᱫ ᱛᱮᱫᱚ ᱴᱮᱠ ᱴᱟᱨ ᱫᱚ ᱵᱟᱭ ᱤᱫᱤ ᱟᱥᱮ ᱦᱮᱸ ᱵᱟᱝ?
ᱦᱮᱸ ᱦᱮᱸ ᱢᱟᱱᱮ ᱟᱹᱰᱤ ᱵᱷᱤᱛᱤᱨ ᱨᱮ ᱢᱮᱱᱟᱜᱼᱟ, ᱚᱱᱮ ᱴᱮᱠᱴᱚᱨ ᱡᱟᱦᱟ ᱨᱮ
ᱦᱳᱭ ᱦᱳᱭ᱾
ᱡᱟᱸᱦᱟ ᱠᱚᱨᱮ ᱵᱟᱝ ᱵᱚᱞᱚᱜ ᱛᱚ ᱚᱸᱰᱮ ᱫᱚ ᱰᱟᱝᱨᱟ ᱠᱟᱰᱟ ᱛᱮ ᱜᱮ ᱥᱤ ᱦᱩᱭᱩᱜᱼᱟ᱾
ᱚᱱᱟ ᱫᱚ ᱦᱟᱸᱜ ᱢᱟᱱᱮ ᱡᱩᱫᱤ ᱠᱷᱟᱱᱟ ᱡᱚᱛᱚ ᱦᱚᱲ ᱠᱚ ᱨᱚᱦᱚᱭ ᱠᱟᱫᱟ ᱚᱸᱰᱮ ᱫᱚ ᱦᱟᱸᱜ ᱪᱤᱠᱟᱹᱛᱮ ᱴᱮᱠᱴᱟᱨ ᱫᱚ ᱵᱚᱞᱚᱱᱟ? ᱛᱮ ᱥᱤ ᱦᱚᱴᱚᱠᱟᱜᱼᱟ, ᱦᱮ ᱵᱟᱝ᱾
ᱦᱩᱸ ᱦᱩᱸ᱾
ᱟᱫᱚ ᱚᱱᱟ ᱠᱷᱟᱹᱛᱤᱨ ᱜᱮ ᱚᱸᱰᱮ ᱫᱚ ᱟᱵᱚ ᱠᱚᱨᱮᱱ ᱰᱟᱝᱜᱽᱨᱟ ᱠᱚ ᱢᱮᱱᱟᱜ ᱠᱚᱣᱟ᱾ ᱚᱱᱟ ᱩᱱᱠᱩ ᱛᱮᱜᱮ ᱵᱚᱱ ᱪᱟᱥ ᱵᱟᱥᱟᱼᱟ, ᱦᱮᱸ ᱵᱟᱝ?
ᱦᱩᱸ ᱮᱠᱫᱚᱢ ᱮᱠᱫᱚᱢ᱾
ᱟᱨ ᱛᱟᱦᱞᱮ ᱟᱯᱮ ᱥᱮᱱ ᱫᱚ ᱪᱮᱫ ᱞᱮᱠᱟ ᱢᱟᱱᱮ ᱨᱚᱦᱚᱭ ᱥᱚᱢᱚᱭ ᱪᱮᱫ ᱥᱟᱨ ᱠᱚᱯᱮ ᱮᱢᱟᱦᱟᱜ ᱜᱮᱭᱟ, ᱦᱩᱲᱩ ᱨᱮ? ᱟᱭᱢᱟ ᱨᱚᱠᱚᱢ ᱥᱟᱨ ᱢᱮᱱᱟᱜᱼᱟ ᱛᱚ᱾ ᱦᱮᱸ ᱵᱟᱝ ᱡᱮᱢᱚᱱ ᱫᱚᱥ ᱪᱷᱟᱵᱤᱥ ᱤᱭᱩᱨᱤᱭᱟ ᱦᱮᱸ ᱵᱟᱝ? ᱟᱭᱢᱟ ᱨᱚᱠᱚᱢ ᱥᱟᱨ ᱢᱮᱱᱟᱜ ᱟᱠᱟᱫᱟ᱾ ᱡᱩᱫᱤ ᱟᱸᱡᱚᱢ ᱟᱵᱚ ᱡᱩᱫᱤ ᱥᱟᱨ ᱵᱚᱱ ᱮᱢᱟᱜᱼᱟ, ᱛᱟᱦᱚᱞᱮ ᱠᱷᱟᱱ ᱦᱩᱲᱩ ᱵᱷᱟᱹᱜᱤ ᱦᱩᱭᱩᱜ ᱛᱟᱵᱚᱱᱟ ᱥᱮ ᱪᱮᱫ ᱞᱮᱠᱟᱻ
ᱟᱞᱮ ᱥᱮᱫ ᱫᱚ ᱚᱱᱟ ᱠᱷᱚᱛ ᱠᱚ ᱢᱮᱛᱟᱜᱼᱟ᱾ ᱚᱱᱟ ᱫᱚ
ᱟᱪᱪᱷᱟ ᱦᱳᱭ ᱢᱟᱱᱮ ᱟᱹᱰᱤ ᱢᱟᱱᱮ ᱟᱞᱮ ᱥᱮᱫ ᱮᱴᱟᱜ ᱨᱚᱠᱚᱢ ᱠᱚ ᱞᱟᱹᱭᱟ, ᱡᱤᱱᱤᱥ ᱛᱚ ᱢᱮᱫᱴᱟᱱ ᱠᱟᱱ ᱜᱮᱭᱟ ᱦᱳᱭ ᱥᱮ᱾ ᱟᱯᱮ ᱥᱮᱱ ᱟᱞᱟᱫᱟ ᱠᱚ ᱞᱟᱹᱭᱼᱟ, ᱦᱳᱭᱛᱚ ᱟᱞᱮᱥᱮᱫ ᱟᱞᱟᱫᱟ ᱠᱚ ᱞᱟᱹᱭᱼᱟ᱾ ᱢᱟᱱᱮ ᱚᱱᱠᱟ ᱜᱮ ᱵᱷᱮᱜᱟᱨ ᱵᱷᱮᱜᱟᱨ ᱢᱟᱱᱮ ᱪᱮᱫ ᱠᱚ ᱞᱟᱹᱭᱟ ᱵᱷᱮᱜᱟᱨ ᱵᱷᱮᱜᱟᱨ ᱨᱚᱲ ᱠᱚᱦᱚᱸ ᱵᱷᱮᱜᱟᱨ ᱵᱷᱮᱜᱟᱨ ᱜᱮᱛᱟ ᱵᱚᱱᱟ ᱥᱮ ᱫᱤᱥᱚᱢ ᱠᱚᱦᱚᱸ ᱚᱱᱠᱟ ᱠᱟᱹᱴᱤᱡ ᱟᱞᱟᱫᱟ ᱟᱞᱟᱫᱟ ᱮᱥᱴᱮᱴ ᱮᱥᱴᱮᱴ ᱨᱮ ᱟᱞᱟᱫᱟ ᱟᱞᱟᱫᱟ ᱠᱚ ᱨᱚᱲᱟ ᱦᱮᱸ ᱵᱟᱝ?
ᱦᱩᱸ᱾
ᱟᱫᱚ ᱚᱱᱟ ᱵᱚᱞᱮ ᱟᱞᱮ ᱮᱥᱮᱫ ᱫᱚ ᱚᱱᱟ ᱨᱩᱭᱟᱹ ᱠᱷᱟᱛ ᱠᱚ ᱢᱮᱛᱟᱜᱼᱟ, ᱫᱚᱢᱮ ᱧᱟᱢᱚᱜᱼᱟ, ᱚᱱᱟ ᱫᱚ ᱢᱟᱱᱮ ᱡᱟᱹᱥᱛᱤ ᱡᱟᱹᱥᱛᱤ ᱦᱩᱭᱩᱜᱼᱟ᱾
ᱦᱳᱭ᱾ ᱤᱧᱦᱚᱸ ᱪᱮᱫ ᱠᱚ ᱞᱟᱹᱭᱼᱟ, ᱚᱱᱛᱮ ᱟᱯᱮ ᱥᱮᱫ ᱨᱮᱱ ᱚᱱᱛᱮ ᱨᱮᱱ ᱜᱟᱛᱮ ᱠᱚ ᱛᱟᱦᱮᱸ ᱵᱟᱲᱟ ᱞᱮᱱ ᱛᱤᱧᱟᱹ᱾ ᱟᱫᱚ ᱩᱱᱠᱩ ᱥᱟᱞᱟᱜ ᱨᱚᱯᱚᱲ ᱵᱟᱲᱟ ᱠᱟᱛᱮᱫ ᱟᱨ ᱟᱹᱰᱤ ᱨᱚᱠᱚᱢ ᱠᱟᱛᱷᱟ ᱜᱮ ᱢᱟᱱᱮ ᱤᱧ ᱫᱚ ᱯᱳᱭᱞᱳ ᱯᱳᱭᱞᱳ ᱫᱚ ᱵᱟᱝ ᱤᱧ ᱵᱩᱡᱷᱟᱹᱣ ᱛᱟᱦᱮᱱᱟ ᱟᱯᱮ ᱥᱮᱱᱟᱜ ᱨᱚᱲ ᱫᱚ ᱦᱟᱜ᱾ ᱟᱫᱚ ᱫᱤᱱ ᱫᱤᱱ ᱫᱤᱱ ᱫᱤᱱ ᱛᱮ ᱚᱱᱠᱟ ᱨᱚᱲ ᱨᱚᱲ ᱛᱮ ᱠᱤᱪᱷᱩ ᱜᱟᱱ ᱠᱟᱛᱷᱟ ᱠᱚᱧ ᱵᱩᱡᱷᱟᱹᱣ ᱫᱟᱲᱮᱭᱟᱫᱟ᱾
ᱵᱟᱹᱭ ᱵᱟᱹᱭ ᱛᱤᱜᱮ ᱦᱟᱸᱜ ᱟᱸᱡᱚᱢ ᱟᱸᱡᱚᱢ ᱦᱟᱸᱜ
ᱦᱳᱭ ᱦᱳᱭ᱾ ᱢᱟᱱᱮ ᱡᱟᱦᱟᱸ ᱡᱟᱦᱟᱸ ᱨᱚᱲ ᱠᱚ ᱠᱟᱹᱴᱤᱡ ᱦᱚᱸ ᱵᱟᱢ ᱟᱸᱡᱚᱢ ᱠᱟᱫᱟ, ᱟᱫᱚ ᱚᱱᱠᱟ ᱡᱩᱫᱤ ᱠᱚ ᱨᱚᱲᱟᱢᱟ ᱢᱟᱱᱮ ᱟᱢᱦᱚᱸ ᱵᱟᱢ ᱵᱩᱡᱷᱟᱹᱣ ᱫᱟᱲᱮᱭᱟᱜ ᱠᱟᱫᱟ᱾ ᱪᱮᱫᱠᱟᱭ ᱨᱚᱲ ᱟᱹᱫᱤᱧᱟᱭ ᱥᱮ? ᱪᱮᱫ ᱮ ᱞᱟᱹᱭ ᱦᱚᱪᱚ ᱠᱮᱫᱟ? ᱢᱟᱱᱮ ᱡᱚᱛᱚ ᱡᱤᱱᱤᱥ ᱫᱚ ᱟᱵᱚ ᱵᱚᱱ ᱧᱮᱞ ᱫᱟᱲᱮᱭᱟᱜᱼᱟ, ᱠᱤᱱᱛᱩ ᱟᱯᱮᱥᱮᱫ ᱚᱱᱟ ᱡᱤᱱᱤᱥ ᱜᱮ ᱮᱴᱟᱜ ᱨᱚᱠᱚᱢ ᱠᱚ ᱞᱟᱹᱭᱟ᱾ ᱟᱞᱮᱥᱮᱱ ᱮᱴᱟᱜ ᱨᱚᱠᱚᱢ ᱠᱚ ᱞᱟᱹᱭᱟ᱾ ᱢᱮᱱᱠᱷᱟᱱ ᱡᱤᱱᱤᱥ ᱫᱚ ᱢᱤᱫᱴᱟᱝ ᱜᱮᱭᱟ ᱦᱮᱸ ᱵᱟᱝ᱾
ᱦᱩᱸ ᱦᱩᱸ ᱮᱠᱫᱚᱢ᱾
ᱟᱫᱚ ᱚᱱᱟ ᱜᱮ ᱟᱵᱚᱣᱟᱜ ᱢᱟᱱᱮ ᱵᱩᱡ ᱨᱮ ᱠᱟᱹᱴᱤᱡ ᱚᱥᱩᱵᱤᱫᱟ ᱦᱩᱭᱩᱜ ᱛᱟᱵᱚᱱᱟ᱾ ᱟᱫᱚ ᱴᱚᱴᱷᱟ ᱫᱷᱤᱠ ᱟᱞᱟᱫᱟ ᱟᱞᱟᱫᱟ ᱢᱟᱱᱮ ᱵᱷᱟᱥᱟ ᱵᱚᱱ ᱨᱚᱲᱟ ᱛᱚ᱾
ᱦᱮᱞᱳ!
ᱛᱟᱦᱚᱞᱮ ᱠᱷᱟᱱ ᱦᱟᱸᱜ ᱢᱟᱱᱮ ᱪᱮᱫ ᱠᱚ ᱞᱟᱹᱭᱟ ᱚᱞ ᱯᱟᱲᱦᱟᱣ ᱠᱚᱫᱚ ᱯᱟᱲᱦᱟᱣ ᱦᱩᱭᱩᱜ ᱠᱟᱱᱟ ᱥᱮ ᱵᱟᱝ ᱜᱮ?
ᱦᱮᱸ ᱚᱞ ᱯᱟᱲᱦᱟᱣ ᱦᱩᱭᱩᱜ ᱠᱟᱱᱟ᱾ ᱟᱫᱚ ᱠᱚᱞᱮᱡ ᱨᱮ ᱮᱰᱢᱤᱥᱚᱱ ᱦᱩᱭ ᱟᱠᱟᱱᱟ᱾ ᱟᱨᱠᱤ
ᱟᱪᱪᱷᱟ ᱟᱪᱪᱷᱟ ᱟᱪᱪᱷᱟ᱾ ᱛᱟᱞᱚᱞᱮ ᱠᱷᱟᱱ ᱠᱚᱞᱮᱡᱽ ᱨᱮᱢ ᱮᱰᱢᱤᱥᱚᱱ ᱠᱟᱱᱟ ᱦᱮᱸ ᱵᱟᱝ?
ᱦᱮᱸ ᱮᱯᱞᱟᱭ ᱦᱩᱭ ᱟᱠᱟᱱᱟ, ᱮᱵᱢᱤᱥᱚᱱ ᱫᱚ ᱟᱣᱨᱤ ᱦᱩᱭᱩᱜᱼᱟ᱾
ᱟᱪᱪᱷᱟ ᱟᱪᱪᱷᱟ ᱪᱷᱟ ᱟᱸ ᱪᱮᱜ ᱮᱢ ᱥᱟᱱᱛᱟᱞᱤ ᱢᱤᱰᱤᱭᱟᱢ ᱛᱮᱢ ᱯᱟᱲᱦᱟᱜ ᱛᱟᱦᱮᱸ ᱠᱟᱱᱟ ᱥᱮ ᱢᱟᱱᱮ ᱚᱸᱠᱟ ᱵᱟᱸᱜᱽᱞᱟ ᱢᱤᱰᱤᱭᱟᱢ ᱛᱮ ᱥᱮ ᱤᱸᱜᱽᱞᱤᱥ ᱢᱤᱰᱤᱭᱟᱢ ᱥᱮ ᱟᱭᱢᱟ ᱟᱵᱚᱣᱟᱜ ᱛᱚ ᱟᱭᱢᱟ ᱨᱚᱠᱚᱢ ᱛᱮ ᱯᱟᱲᱦᱟᱣ ᱨᱮᱱᱟᱜ ᱜᱟᱱᱚᱜ ᱛᱟᱵᱚᱱᱟ᱾
ᱢᱮᱱ ᱫᱚ ᱡᱟᱨᱠᱷᱟᱱᱰ ᱫᱚ ᱦᱟᱸᱜ ᱦᱤᱱᱫᱤ ᱢᱤᱵᱭᱟᱢ ᱯᱟᱲᱦᱟᱣ ᱦᱩᱭᱩᱜᱼᱟ, ᱟᱫᱚ ᱱᱚᱣᱟ ᱦᱤᱸᱫᱤ ᱢᱤᱰᱤᱭᱟᱢ ᱜᱮ ᱯᱟᱲᱦᱟᱣ ᱦᱩᱭᱩᱜ
ᱚᱭ ᱪᱷᱟ ᱟᱪᱪᱷᱟ ᱡᱚᱛᱚ ᱜᱮ ᱱᱚᱣᱟ ᱠᱚᱦᱚᱸ ᱵᱟᱲᱟᱭ ᱞᱟᱹᱠᱛᱤ ᱛᱟᱵᱚᱱ ᱡᱮ ᱮᱸ ᱥᱟᱱᱛᱟᱨᱟ ᱥᱟᱱᱛᱟᱲ ᱦᱩᱭ ᱠᱟᱛᱮ ᱥᱟᱱᱛᱟᱲ ᱛᱤᱧ ᱯᱟᱲᱦᱟᱜᱼᱟ, ᱥᱟᱱᱛᱟᱲ ᱛᱮ ᱯᱟᱲᱦᱟᱜ ᱟᱹᱧ ᱪᱮ ᱥᱟᱱᱛᱟᱲ ᱠᱟᱹᱱᱟᱹᱧ ᱢᱮᱱ ᱛᱮ ᱥᱟᱱᱛᱟᱲ ᱛᱮᱜᱮ ᱯᱟᱲᱦᱟᱜ ᱦᱩᱭᱩᱜ ᱛᱤᱧᱟᱹ ᱱᱚᱝᱠᱟᱱᱟᱜ ᱠᱟᱛᱷᱟ ᱫᱚ ᱵᱟᱝ ᱠᱟᱱᱟ, ᱟᱢᱟᱜ ᱡᱟᱦᱟᱸᱱᱟᱜ ᱢᱟᱱᱮ ᱟᱢ ᱵᱷᱟᱜᱤᱢ ᱵᱩᱡᱷᱟᱹᱣᱟ ᱥᱮ ᱟᱢᱟᱜ ᱡᱟᱦᱟᱸᱢ ᱠᱩᱥᱤᱭᱟᱜᱼᱟ ᱚᱱᱟ ᱛᱮᱜᱮᱢ ᱯᱟᱲᱦᱟᱣ ᱫᱟᱲᱮᱭᱟᱜᱼᱟ ᱦᱮᱸ ᱵᱟᱝ?
ᱟᱫᱚ ᱢᱟᱱᱮ ᱟᱵᱚ ᱥᱟᱱᱛᱟᱞᱤ ᱢᱤᱰᱤᱭᱟᱢ ᱫᱚ ᱦᱟᱸᱜ ᱱᱤᱛᱚᱜ ᱩᱱᱟᱹᱜ ᱴᱟᱜ ᱫᱚ ᱦᱟᱸᱜ ᱰᱮᱵᱽᱞᱚᱯ ᱫᱚ ᱟᱹᱣᱨᱤ ᱰᱮᱵᱽᱞᱚᱜᱚᱫ ᱛᱟᱵᱚᱱᱟ ᱵᱟᱹᱭ ᱵᱟᱹᱭ ᱛᱮ ᱰᱮᱵᱽᱞᱚᱯ ᱪᱟᱞᱟᱜ ᱠᱟᱱ ᱛᱟᱵᱚᱱᱟ ᱦᱮᱸ ᱵᱟᱝ?
ᱮᱠᱫᱚᱢ ᱮᱫᱚ,
ᱯᱟᱹᱦᱤᱞ ᱫᱚ ᱦᱟᱸᱜ ᱵᱟᱭ ᱛᱟᱦᱮᱸ ᱠᱟᱱ ᱛᱟᱵᱚᱱᱟ ᱥᱮ ᱢᱟᱱᱮ ᱰᱷᱮᱞᱚᱯ ᱰᱷᱮᱨ ᱯᱟᱹᱦᱤᱞ ᱫᱚ, ᱡᱮᱻᱜ ᱚᱸᱠᱟ ᱫᱚ ᱥᱮ ᱡᱮ ᱟᱸᱛᱩ ᱤᱥᱠᱩᱞ ᱠᱚᱨᱮ ᱦᱚᱸᱛᱚ ᱚᱸᱠᱟ ᱥᱟᱱᱛᱟᱞᱤ ᱢᱤᱰᱤᱭᱟᱢ ᱠᱚ ᱤᱥᱠᱩᱞ ᱠᱚᱫᱚ ᱦᱟᱸᱜ ᱵᱟᱭ ᱛᱟᱦᱮᱸ ᱠᱟᱱᱟ, ᱢᱟᱱᱮ ᱟᱹᱰᱤ ᱥᱟᱺᱜᱤᱧ ᱥᱟᱺᱜᱤᱧ ᱨᱤᱧ ᱢᱤᱫᱴᱟᱱ ᱵᱟᱨᱭᱟ ᱛᱟᱦᱮᱸ ᱠᱟᱱᱟ, ᱫᱚ ᱩᱱᱟᱹᱜ ᱥᱟᱺᱜᱤᱧ ᱠᱚᱦᱚᱸ ᱚᱲᱟᱜ ᱠᱷᱚᱱᱟᱜ ᱥᱚᱢᱵᱷᱚᱵ ᱵᱟᱝ ᱛᱟᱦᱮᱸ ᱠᱟᱱᱟ ᱡᱮ, ᱪᱟᱞᱟᱜ ᱟᱹᱧ ᱚᱸᱰᱤᱧ ᱯᱟᱲᱦᱟᱜᱼᱟ, ᱦᱮᱸ ᱵᱟᱝ?
ᱦᱩᱸ ᱦᱩᱸ᱾ ᱟᱪᱪᱷᱟ ᱱᱚᱜᱼᱚᱭ ᱦᱟᱸᱜ ᱥᱩᱨ ᱫᱤᱱ, ᱫᱟᱱ ᱦᱩᱞ ᱢᱟᱦᱟ ᱟᱫᱚ ᱟᱯᱮ ᱥᱮᱫ ᱫᱚ ᱦᱩᱞ ᱢᱟᱦᱟ ᱫᱚ ᱦᱟᱸᱜ ᱪᱮᱫ ᱞᱮᱠᱟ ᱯᱮ ᱢᱟᱱᱟᱣᱟ ᱚᱱᱛᱮ ᱫᱚ?
ᱟᱪᱪᱷᱟ, ᱟᱞᱮ ᱥᱮᱱᱟᱜ ᱠᱟᱛᱷᱟᱧ ᱞᱟᱹᱭ ᱞᱮᱜᱮ, ᱦᱳᱭ ᱢᱟᱱᱮ ᱤᱧ ᱵᱟᱨᱭᱟᱹᱧ ᱞᱟᱹᱭ ᱟᱢᱟ, ᱡᱮ ᱢᱟᱱᱮ ᱯᱩᱭᱞᱳ ᱟᱞᱮ ᱥᱮᱱ ᱱᱚᱝᱠᱟ ᱢᱟᱱᱟᱣᱦᱮᱫ ᱮᱸ ᱢᱟᱱᱟᱣᱮᱫ ᱛᱟᱦᱮᱸ ᱱᱟᱠᱚ ᱢᱟᱱᱮᱜ ᱟᱞᱮ ᱴᱷᱮᱱ ᱫᱚ ᱦᱟᱸᱜ ᱮᱠ ᱪᱩᱞᱤ ᱵᱟᱝᱠᱚ ᱢᱟᱱᱮᱻᱠ ᱟᱞᱮ ᱠᱮᱞᱟᱯ ᱨᱮᱫᱚ ᱦᱟᱸᱜ ᱱᱚᱜᱼᱚᱭ ᱮᱸ ᱱᱤᱭᱟᱹ ᱠᱷᱟᱱ ᱜᱮ ᱵᱟᱨ ᱥᱮᱨᱢᱟ ᱦᱩᱭ ᱮᱱᱟ, ᱟᱞᱮ ᱯᱟᱥᱮ ᱨᱤᱱ ᱯᱟᱥᱮᱨ ᱟᱛᱩ ᱨᱮ ᱦᱟᱸᱜ ᱚᱸᱰᱮ ᱢᱩᱨᱛᱤ ᱢᱮᱱᱟᱜ ᱠᱤᱱᱟ ᱛᱚ, ᱟᱫᱚ ᱚᱸᱰᱮ ᱜᱮᱞᱮ ᱪᱟᱞᱟᱜ ᱛᱟᱦᱮᱸᱱᱟ ᱟᱞᱮ ᱠᱚᱦᱚᱸ ᱟᱞᱮ ᱠᱚᱨᱮᱱ ᱮᱸ ᱟᱞᱮ ᱠᱚᱨᱮᱱ ᱚᱲᱟᱜ ᱠᱚ ᱦᱚᱲ ᱠᱚ ᱠᱤᱢ ᱵᱟᱭ ᱟᱞᱮ ᱠᱚᱨᱮᱱ ᱱᱚᱣᱟ ᱠᱚᱨᱮᱱ ᱡᱚᱛᱚ ᱦᱚᱲ ᱠᱚ ᱪᱟᱞᱟᱜ ᱛᱟᱦᱮᱸᱱᱟ ᱚᱸᱰᱮ ᱜᱮ ᱯᱩᱡᱟᱹ ᱯᱟᱥᱟ ᱫᱚ ᱦᱩᱭᱩᱜ ᱛᱟᱦᱮᱸᱱᱟ᱾ ᱟᱫᱚ ᱚᱸᱰᱮ ᱫᱚ ᱱᱚᱝᱠᱟ ᱯᱳᱭᱞᱚ ᱯᱩᱭᱞᱩ ᱫᱚ ᱦᱩᱭᱮᱱᱟ ᱡᱚᱛᱚ ᱜᱮ, ᱥᱮᱛᱟᱜ ᱨᱮᱻᱮᱜ ᱵᱟᱦᱟ ᱦᱚᱸ ᱥᱤᱫᱩ ᱠᱟᱹᱱᱦᱩ ᱛᱟᱹᱠᱤᱱᱟᱜ ᱦᱚᱸᱻᱢ ᱪᱮᱫ ᱠᱚ ᱞᱟᱹᱭᱟ? ᱯᱷᱳᱴᱳ ᱨᱮ ᱥᱮ ᱢᱩᱨᱛᱤ ᱨᱮᱻᱯ ᱵᱟᱦᱟ ᱢᱟᱨᱟ ᱟᱨᱟᱣ ᱠᱟᱛᱮᱫ ᱟᱵᱚᱣᱟᱜ ᱡᱟᱦᱟᱸ ᱛᱤᱱᱟᱹᱜ ᱢᱟᱱᱮ ᱞᱟᱠᱪᱟᱨ ᱠᱚ ᱢᱮᱱᱟᱜ ᱛᱟᱵᱚᱱᱟᱜ ᱚᱱᱟ ᱵᱚᱱ ᱞᱟᱠ ᱢᱟᱱᱮ ᱞᱟᱹᱭᱟ ᱥᱟᱶᱛᱮ ᱡᱟᱦᱟᱸ ᱛᱤᱱᱟᱹᱜ ᱚᱱᱚᱬᱦᱮᱸ ᱠᱚ ᱩᱸᱠᱩ ᱜᱤᱫᱽᱨᱟᱹ ᱠᱚᱠᱚ ᱢᱮᱱᱟᱜ ᱠᱚᱣᱟ ᱩᱸᱠᱩ ᱠᱚ ᱞᱟᱹᱭ ᱟᱠᱚᱣᱟ, ᱦᱮᱸ ᱵᱟᱝ? ᱟᱨ ᱥᱤᱫᱩ ᱠᱟᱹᱱᱦᱩ ᱛᱟᱹᱠᱤᱱᱟᱜ ᱵᱟᱨᱮᱛᱮ ᱵᱟᱨ ᱯᱮ ᱠᱟᱛᱟ ᱠᱚ ᱞᱟᱹᱭ ᱟᱠᱚᱣᱟ᱾ ᱤᱱᱟᱹᱝ ᱛᱟᱭᱚᱢ ᱜᱮ ᱮᱛᱚᱦᱚᱵᱚᱜᱼᱟ ᱡᱮ ᱱᱚᱝᱠᱟᱱᱟᱜ ᱢᱟᱱᱮ ᱚᱱᱚᱲᱦᱮᱸ ᱠᱚ ᱛᱟᱯᱚᱨᱮ ᱮᱱᱮᱡ ᱥᱮᱨᱮᱧ ᱨᱮᱱᱟᱜ, ᱦᱮᱸᱜ ᱱᱚᱝᱠᱟ ᱟᱵᱚᱣᱟᱜ ᱴᱟᱨᱟᱰᱤᱥᱮᱱᱟᱞ ᱮᱱᱮᱡ ᱥᱮᱨᱮᱧ ᱢᱮᱱᱠᱷᱟᱱ ᱤᱧ ᱱᱚᱣᱟ ᱠᱟᱛᱷᱟ ᱵᱟᱹᱧ ᱠᱩᱥᱤᱭᱟᱜ ᱩᱱ ᱥᱚᱢᱚᱭ ᱨᱮ, ᱮᱸᱻᱫ ᱯᱚᱨᱚᱵᱽ ᱠᱚᱦᱚᱸ ᱦᱩᱭᱩᱜ ᱠᱟᱱ ᱛᱟᱦᱮᱸᱱᱟ, ᱚᱱᱟ ᱜᱮ ᱵᱟᱹᱧ ᱠᱩᱥᱤᱭᱟᱜ ᱛᱟᱦᱮᱸᱱᱟ, ᱦᱮᱞᱳ?
ᱦᱮᱸ ᱢᱟᱱᱮ ᱱᱤᱛᱦᱟᱸᱜ ᱜᱚᱴᱟ ᱧᱮᱞᱚᱜ ᱠᱟᱱᱟ ᱢᱟᱱᱮ ᱥᱟᱸᱛᱟᱨ ᱯᱟᱨᱜᱟᱱᱟ ᱥᱮᱫ ᱱᱚᱣᱟ ᱫᱚ ᱧᱮᱞᱚᱜ ᱠᱟᱱᱟ, ᱢᱟᱱᱮ ᱛᱤᱥ ᱡᱩᱱ ᱦᱤᱞᱚᱜ ᱢᱟᱱᱮ ᱱᱟᱭᱤᱴ ᱯᱨᱳᱜᱨᱟᱢ ᱟᱞᱮ ᱯᱟᱥᱴᱟ ᱰᱤᱡᱮ ᱰᱟᱱᱥ ᱠᱚ ᱫᱚᱦᱚ ᱟᱠᱟᱫᱟ ᱢᱟᱱᱮᱼᱼ ᱡ ᱵ ᱥᱟᱱᱛᱟᱞ ᱦᱟᱥ
ᱢᱤᱫ ᱵᱟᱨ ᱦᱚᱸ ᱧᱮᱞᱚᱜ ᱠᱟᱱᱟ ᱡᱮ ᱡᱷᱟᱲᱠᱷᱚᱸᱰ ᱥᱮᱱᱫᱷ ᱱᱚᱝᱠᱟ ᱥᱳᱥᱟᱞ ᱢᱤᱰᱤᱭᱟ ᱠᱚᱨᱮ ᱠᱟᱹᱴᱤᱡᱤᱧ ᱧᱮᱞ ᱵᱟᱲᱟ ᱠᱮᱫᱟᱼᱼ ᱡᱮ ᱥᱤᱫᱩ ᱠᱟᱹᱱᱩ ᱦᱩᱞ ᱢᱟᱦᱟ ᱞᱮᱠᱟᱱ ᱫᱤᱱ ᱨᱮᱼᱼ ᱯᱨᱳᱜᱨᱟᱢ ᱠᱚ ᱫᱚᱦᱚ ᱞᱮᱫᱟ ᱪᱮᱫᱟᱜ ᱦᱮᱸᱥᱮ ᱾ ᱟᱫᱚ ᱱᱚᱣᱟ ᱵᱟᱵᱚᱫ ᱛᱮ ᱟᱹᱞᱤᱧ ᱞᱤᱧ ᱞᱟᱹᱭᱫᱟ ᱱᱤᱛ ᱫᱷᱟᱹᱨᱤᱡ ᱛᱮ ᱟᱵᱚ ᱦᱚᱲ ᱦᱚᱯᱚᱱᱼᱼ ᱵᱟᱵᱚᱱ ᱪᱮᱴᱷᱟ ᱞᱮᱱᱟ ᱦᱮᱸ ᱵᱟᱝ ᱾
ᱦᱮᱸ ᱮᱠᱫᱚᱢ
ᱱᱚᱣᱟ ᱠᱚᱫᱚ ᱩᱪᱤᱛ ᱵᱟᱝ ᱠᱟᱱ ᱛᱟᱵᱚᱱᱟ ᱪᱮᱫᱟᱜ ᱥᱮᱼᱼ ᱥᱤᱫᱩ ᱠᱟᱹᱱᱦᱩ ᱛᱟᱹᱠᱤᱱᱼᱼ ᱟᱵᱚ ᱠᱷᱟᱹᱛᱤᱨ ᱠᱤᱱ ᱞᱟᱹᱲᱦᱟᱹᱭ ᱞᱮᱫᱟ ᱪᱟᱸᱫᱽ ᱵᱷᱟᱭᱨᱳ ᱛᱟᱠᱚ ᱥᱮ ᱜᱚᱢᱼᱼ ᱢᱟᱱᱮ ᱡᱮ ᱞᱟᱠᱷ ᱞᱟᱠᱷ ᱦᱚᱲ ᱠᱚ ᱢᱟᱹᱱᱢᱤ ᱠᱚ ᱜᱚᱡ ᱞᱮᱱᱟ ᱾ ᱱᱚᱣᱟ ᱫᱚ ᱵᱟᱵᱚᱱ ᱪᱤᱱᱛᱟᱹᱭᱟ ᱟᱵᱚ ᱫᱚ ᱚᱱᱟ ᱠᱷᱟᱹᱛᱤᱨ ᱛᱮ ᱱᱤᱛᱼᱼ ᱛᱚᱜ ᱟᱵᱚ ᱱᱟᱯᱟᱭ ᱰᱟᱦᱟᱨ ᱛᱮ ᱢᱮᱱᱟᱜ ᱟᱠᱟᱜ ᱵᱚᱱᱟ ᱾ ᱦᱮᱸᱥᱮ ᱪᱮᱜᱞᱮᱠᱟ?
ᱦᱮᱸ ᱦᱮᱸ ᱢᱟᱱᱮ ᱯᱟᱹᱦᱤᱞ ᱫᱚ ᱟᱵᱚ ᱥᱟᱱᱛᱟᱲ ᱦᱚᱲ ᱪᱮᱛᱟᱱ ᱨᱮ ᱟᱹᱰᱤ ᱟᱴᱼᱼ ᱨᱚᱰᱚᱡ ᱵᱚᱡᱚᱞᱚᱱ ᱦᱩᱭᱩᱜ ᱠᱟᱱ ᱛᱟᱦᱮᱸᱱᱟ ᱤᱝᱨᱮᱡᱽ ᱠᱤ ᱠᱷᱤᱞᱟᱯ ᱾ ᱟᱫᱚ ᱟᱵᱚᱨᱮᱱ ᱦᱚᱲ ᱠᱚ ᱦᱩᱫᱤᱥ ᱠᱮᱫᱟ ᱵᱟᱝᱟ ᱱᱩᱠᱩ ᱦᱚᱸ ᱵᱤᱨᱩᱫᱷ ᱨᱮ ᱟᱵᱚ ᱛᱤᱜᱩᱱ ᱦᱩᱭᱩᱜ ᱛᱟᱵᱚᱱᱟ ᱟᱜᱟᱨ ᱱᱩᱼᱼ ᱵᱤᱨᱳᱫᱷ ᱨᱮ ᱵᱟᱵᱚᱱ ᱛᱤᱸᱜᱩᱱᱟ ᱦᱤᱡᱩᱜ ᱠᱟᱱ ᱵᱚᱱ ᱠᱟᱡᱟᱜᱼᱟ, ᱛᱚ ᱚᱱᱟᱼᱺ ᱥᱟᱱᱛᱟᱞ, ᱦᱚᱲ ᱢᱮᱱᱟ ᱟᱵᱚ ᱨᱮᱱ ᱩᱱᱠᱩ ᱰᱷᱟᱨᱤᱭᱟᱹᱜ ᱚᱰᱚᱠ ᱟᱹᱛᱩ ᱟᱹᱛᱩ ᱞᱟᱹᱭ ᱠᱟᱛᱮᱫᱼᱼ ᱛᱤᱥ ᱡᱩᱱ ᱦᱤᱞᱳᱜ ᱠᱚ ᱡᱟᱣᱨᱟᱭᱮᱱ ᱛᱟᱵᱚᱱᱟ ᱟᱨ ᱦᱩᱞ ᱠᱚ ᱥᱴᱟᱨᱴ ᱠᱮᱫ ᱛᱟᱵᱚᱱᱟ ᱩᱱᱨᱮ ᱟᱵᱚᱨᱮᱱᱼᱼ ᱪᱚᱞᱞᱤᱥ ᱯᱚᱪᱟᱥ ᱫᱷᱟᱨᱟ ᱦᱚᱲ ᱠᱚ ᱜᱚᱡ ᱮᱱ ᱛᱟᱵᱚᱱᱟ ᱾ ᱩᱱᱠᱩ ᱜᱚᱡ ᱮᱱ ᱛᱮᱜᱮ ᱱᱤᱛᱚᱜ ᱟᱵᱚᱱ ᱢᱚᱸᱡᱽ ᱢᱮᱱᱟᱜ ᱵᱚᱱᱟ, ᱟᱜᱟᱨ ᱩᱱᱠᱩ ᱵᱟᱠᱚ ᱦᱩᱞ ᱞᱮᱱᱠᱷᱟᱡ ᱥ ᱟᱵᱚ ᱛᱚ ᱱᱚᱣᱟ ᱫᱷᱟᱨᱮᱛᱤ ᱫᱚ ᱵᱟᱵᱚᱱ ᱡᱟᱱᱟᱢ ᱠᱮᱛᱮᱜ, ᱥᱮ ᱥᱟᱱᱛᱟᱞ ᱯᱟᱨᱜᱟᱱᱟ ᱠᱚᱦᱚ ᱵᱟᱵᱚᱱ ᱧᱟᱢ ᱠᱮᱭᱟ ᱾
ᱦᱚᱭ ᱟᱹᱰᱤᱭᱟ ᱟᱹᱰᱤ ᱟᱹᱰᱤ ᱡᱚᱛᱷᱟᱛ ᱠᱟᱛᱷᱟ ᱵᱮᱱ ᱞᱟᱹᱭ ᱟᱠᱟᱫᱟ ᱾ ᱱᱚᱝᱠᱟᱜᱮ ᱟᱵᱚᱣᱟᱜ ᱱᱤᱛᱚᱜ ᱡᱩᱫᱤ ᱱᱚᱝᱠᱟ ᱟᱵᱚ ᱩᱪᱤᱛᱼᱼ ᱱᱚᱝᱠᱟ ᱵᱚᱱ ᱠᱟᱹᱢᱤᱭᱟ ᱥᱮᱼᱼ ᱟᱫᱚ ᱱᱚᱣᱟ ᱚᱠᱚᱭ ᱦᱚᱸ ᱵᱟᱠᱚ ᱟᱴᱚᱠ ᱫᱟᱲᱮᱭᱟᱵᱚᱱ ᱱᱤᱛᱚᱜ ᱡᱟᱛᱮ ᱧᱮᱞᱚᱜ ᱠᱟᱱᱟ ᱡᱮᱼᱼ ᱟᱵᱚᱣᱟᱜ ᱪᱟᱹᱠᱨᱤ ᱵᱟᱹᱠᱨᱤ ᱠᱷᱮᱛᱮᱨᱮ ᱨᱮᱼᱼ ᱡᱮ ᱟᱵᱚᱣᱟᱜ ᱯᱷᱮᱠ ᱮᱥ ᱴᱤ ᱥᱟᱨᱴᱚᱯᱤᱠᱮᱴ ᱵᱮᱱᱟᱜ ᱠᱟᱛᱮᱫᱼᱼ ᱞᱟᱡᱟᱣ ᱯᱟᱲᱟ ᱟᱹᱠᱷᱨᱤᱧᱚᱜ ᱠᱟᱱᱟ ᱥᱮᱼᱼ ᱟᱵᱚ ᱠᱚᱣᱟᱜ ᱥᱤᱴ ᱠᱚᱠᱚ ᱩᱱᱠᱩ ᱠᱚ ᱦᱟᱢᱮᱴ ᱫᱟᱠᱚ ᱦᱮᱸ ᱵᱟᱝ ᱪᱤᱠᱟᱹᱛᱮ ᱱᱚᱣᱟ ᱠᱚᱫᱚ ᱾ ᱱᱚᱣᱟ ᱠᱚ ᱡᱩᱫᱤ ᱟᱵᱚ ᱵᱚᱱ ᱟᱱᱫᱳᱞᱚᱱᱟ ᱥᱮ, ᱟᱵᱚ ᱵᱚᱱ ᱢᱟᱱᱮ ᱞᱟᱲᱟᱜᱼᱼ ᱟᱸ ᱡᱟᱦᱟᱸᱭ ᱜᱮ ᱡᱩᱫᱤ ᱥᱟᱵ ᱠᱟᱜ ᱢᱮ ᱥᱤᱫᱩ ᱠᱟᱹᱱᱩ ᱛᱟᱹᱠᱤᱱ ᱫᱚ ᱩᱱᱟᱹᱜ ᱜᱟᱱ ᱦᱚᱲ ᱛᱚᱠᱚ ᱛᱟᱦᱮᱸ ᱠᱟᱱᱟ ᱾ ᱩᱱᱠᱤᱱ ᱵᱟᱨ ᱦᱚᱲᱜᱮ ᱪᱮᱫᱟᱜ ᱪᱮᱫᱟᱜ ᱵᱚᱱ ᱧᱩᱛᱩᱢ ᱠᱤᱱᱟ ᱩᱱᱟᱹᱜ ᱵᱟᱨ ᱦᱚᱲᱜᱮ ᱾ ᱩᱱᱠᱤᱱ ᱢᱚᱱᱮ ᱜᱚᱴᱟ ᱠᱟᱛᱮ ᱠᱤᱱ ᱟᱞᱟᱭ ᱞᱮᱫᱟ ᱦᱮᱸ ᱵᱟᱝ ᱾ ᱢᱟᱹᱱᱢᱤ ᱡᱚᱱᱚᱢ ᱠᱟᱛᱮᱤᱧ ᱱᱮᱦᱛᱟ ᱠᱟᱫᱟ ᱡᱮᱼᱼ ᱤᱝᱨᱮᱡᱽ ᱴᱷᱮᱡ ᱠᱷᱚᱱᱟᱜ ᱠᱷᱟᱡᱽᱱᱟ ᱠᱚ ᱥᱮ ᱨᱚᱰᱚᱡ ᱠᱚᱪᱚᱞᱚᱱ ᱠᱷᱚᱱᱟᱜ ᱵᱟᱧᱪᱟᱣ ᱞᱟᱹᱜᱤᱫ ᱛᱮᱼᱼ ᱥᱮᱛᱩ ᱤᱧ ᱛᱩᱧ ᱵᱩᱡᱽ ᱢᱟᱱᱮ ᱪᱮᱫ ᱠᱚ ᱞᱟᱹᱭᱟ ᱾ ᱢᱤᱱᱟᱹᱧᱟ ᱢᱟᱱᱮ ᱛᱚ ᱪᱮᱫ ᱠᱚ ᱞᱟᱹᱭᱟᱼᱼ ᱱᱟᱯᱟᱭ ᱰᱟᱦᱟᱨ ᱨᱮᱸ ᱱᱟᱯᱟᱭ ᱡᱩᱫᱤ ᱵᱟᱹᱱᱩᱜᱤᱧᱟ ᱪᱤᱠᱟᱹᱛᱤᱧ ᱛᱟᱦᱮᱱᱟ ᱦᱮᱸ ᱵᱟᱝ ᱾
ᱦᱩᱸ
ᱦᱩᱸ
ᱟᱫᱚ ᱟᱭᱢᱟ ᱦᱚᱲᱠᱚ ᱦᱩᱫᱤᱧᱮᱫᱟ ᱥᱤᱫᱩ ᱠᱟᱹᱱᱩ ᱦᱟᱸᱜ ᱧᱩᱛᱩᱢ ᱪᱤᱠᱟᱹ ᱦᱮᱡ ᱮᱱᱟ ᱟᱫᱚᱼᱼ ᱯᱚᱪᱟᱥ ᱪᱷᱚᱲ ᱦᱚᱲ ᱨᱮᱠᱚ ᱜᱚᱡ ᱮᱱᱟ ᱚᱱᱠᱟᱜ ᱧᱩᱛᱩᱢ ᱪᱮᱫᱟᱜ ᱵᱟᱝ ᱦᱩᱭ ᱞᱮᱱᱟ ᱾ ᱟᱫᱚ ᱱᱚᱣᱟ ᱨᱮᱫᱚ ᱢᱮᱱᱠᱷᱟᱱ ᱟᱵᱚᱨᱮᱱ ᱯᱟᱪᱟᱥ ᱜᱚᱡ ᱮᱱᱟ ᱟᱫᱚ ᱩᱱᱠᱤᱱᱼᱼ ᱥᱤᱫᱩ ᱠᱟᱹᱱᱩ ᱟᱹᱭᱩᱨ ᱛᱮᱜᱮ ᱢᱟ ᱦᱩᱞ ᱠᱚ ᱮᱦᱚᱵ ᱞᱮᱫ ᱛᱟᱵᱚᱱᱟ ᱾ᱢᱟᱱᱮ ᱩᱱᱠᱩᱣᱟᱼᱜ ᱛᱩᱨ ᱨᱮᱠᱚ ᱟᱜ ᱞᱮᱫᱟ ᱟᱫᱚᱼᱼ ᱚᱱᱟᱤ ᱧᱩᱛᱩᱢ ᱫᱟᱠᱚ ᱠᱚ ᱧᱩᱛᱩᱢ ᱠᱮᱫᱮᱫ ᱵᱚᱱᱟ ᱡᱚᱛᱚ ᱟᱵᱚᱨᱮᱱ ᱯᱚᱪᱟᱥ ᱦᱟᱡᱟᱨ ᱦᱚᱲ ᱠᱚ ᱜᱚᱡ ᱠᱟᱱ ᱛᱟᱵᱚᱱᱟ ᱱᱚᱣᱟ ᱨᱮᱫᱚ ᱟᱫᱚ ᱤᱧ ᱫᱚ ᱡᱚᱛᱚ ᱦᱚᱲ ᱡᱮᱢᱚᱱ ᱛᱤᱥ ᱡᱩᱱ ᱦᱤᱞᱳᱜ ᱫᱚ ᱡᱚᱛᱚ ᱦᱚᱲ ᱵᱚᱱ ᱫᱤᱥᱟᱹ ᱠᱚᱢᱟ ᱩᱱᱠᱩ
ᱦᱚᱭ
ᱢᱟᱱᱮ ᱟᱴ ᱦᱩᱭᱩᱜ ᱫᱚᱨᱠᱟᱨ ᱢᱮᱱᱠᱷᱟᱱ, ᱟᱹᱰᱤ ᱫᱩᱠ ᱟᱸᱡᱚᱢᱚᱜᱼᱟ᱾ ᱡᱟᱦᱟᱸ ᱥᱟᱱᱛᱟᱞ ᱯᱟᱨᱜᱟᱱᱟ ᱡᱷᱟᱲᱠᱷᱚᱸᱰ ᱨᱮ ᱜᱩᱨᱩ ᱛᱤᱥᱡᱩᱱ ᱦᱤᱞᱚᱜ ᱟᱞᱠᱟᱴᱨᱟ
ᱱᱚᱣᱟ ᱠᱚᱫᱚ ᱡᱟᱦᱟᱸᱭ ᱠᱚ ᱢᱟᱱᱮ ᱯᱟᱹᱴᱷᱩᱣᱟᱹ ᱠᱚ ᱢᱟᱱᱮ ᱵᱟᱠᱚ ᱚᱞ ᱯᱟᱲᱦᱟᱜ ᱠᱟᱱᱟ ᱥᱮᱼᱼ ᱟᱵᱚ ᱟᱵᱚᱣᱟᱜ ᱱᱟᱸᱜᱟᱢ ᱵᱟᱝᱠᱚ ᱵᱟᱲᱟᱭ ᱛᱟᱵᱚᱱᱟ ᱩᱱᱠᱩ ᱫᱚ ᱱᱚᱣᱟ ᱫᱚ ᱵᱟᱝᱼᱠᱚ ᱚᱸ ᱵᱟᱝᱼᱠᱚ ᱵᱟᱲᱟᱭ ᱫᱟᱲᱮᱜᱼᱟ᱾
ᱦᱩᱸ ᱾
ᱟᱫᱚ ᱱᱤᱛᱚᱜ ᱜᱤᱫᱽᱨᱟᱹ ᱡᱩᱫᱤ ᱡᱩᱫᱤᱭ ᱠᱩᱞᱤ ᱢᱮᱭᱟᱭ ᱦᱮᱸ ᱥᱮ ᱟᱨᱼᱼ ᱞᱟᱹᱭ ᱢᱟ ᱡᱩᱫᱤ ᱠᱩᱞᱤᱢᱮᱭᱟ ᱦᱮᱭᱳ ᱥᱮ ᱦᱮᱵᱟ᱾ ᱛᱟᱦᱞᱮ ᱦᱩᱞ ᱢᱟᱦᱟ ᱫᱚ ᱪᱮᱫᱟᱜ ᱠᱚ ᱢᱟᱱᱟᱣᱟ ᱥᱮ ᱱᱩᱠᱤᱱᱟᱜ ᱯᱷᱳᱴᱳ ᱨᱮᱫᱚ ᱪᱮᱫᱟᱜ ᱵᱟᱦᱟ ᱢᱟᱨᱟ ᱵᱚᱱ ᱟᱨᱟᱣᱼᱟ᱾ ᱱᱚᱣᱟ ᱨᱮᱱᱟᱜ᱾ ᱠᱩᱠᱞᱤ ᱨᱮᱱᱟᱜ ᱛᱮᱞᱟ ᱡᱩᱫᱤ ᱵᱟᱢ ᱮᱢ ᱫᱟᱲᱮᱭᱟᱭᱟ ᱟᱢ ᱡᱩᱫᱤ ᱵᱟᱲᱟᱭ ᱜᱮ ᱵᱟᱢ ᱵᱟᱲᱟᱭ ᱠᱷᱟᱱ ᱪᱤᱠᱟᱹᱢ ᱮᱢ ᱫᱟᱲᱮᱭᱟᱭᱟ ᱦᱮᱸ ᱵᱟᱝ? ᱱᱩᱱᱟᱹᱜ ᱜᱮ ᱡᱮ ᱟᱵᱚ ᱢᱟᱱᱮ ᱚᱞ ᱯᱟᱲᱦᱟᱣ ᱨᱮ ᱡᱩᱫᱤ ᱢᱩᱨᱠᱷᱚ ᱜᱮᱭᱟ ᱵᱚᱱ᱾ ᱠᱷᱟᱸ ᱵᱟᱝ
ᱦᱩᱸ
ᱟᱫᱚ ᱚᱱᱟᱛᱮᱧ ᱞᱟᱹᱭᱟ ᱡᱮ ᱱᱤᱛᱚᱜ ᱫᱚ ᱚᱞ ᱯᱟᱲᱦᱟᱣ ᱫᱚ ᱟᱵᱚ ᱟᱹᱰᱤᱜᱮ ᱞᱟᱹᱠᱛᱤ, ᱛᱟᱵᱚᱱᱟ ᱪᱮᱫᱟᱜ ᱥᱮᱼᱼ ᱟᱨ ᱢᱮᱞᱟ ᱴᱟᱹᱰᱤ ᱠᱚᱫᱚ ᱢᱮᱱᱟᱜ ᱜᱮᱭᱟ᱾ ᱢᱮᱱ ᱠᱷᱟᱱ ᱚᱞ ᱯᱟᱲᱦᱟᱣ ᱫᱚ ᱢᱤᱫ ᱫᱷᱟᱣ ᱡᱩᱫᱤ ᱟᱢᱟᱜ ᱩᱢᱮᱨ ᱯᱟᱨᱚᱢ ᱪᱟᱞᱟᱣᱱᱟ ᱟᱫᱚ᱾ ᱫᱚᱬᱦᱟ ᱜᱮᱢ ᱫᱚᱲᱦᱟ ᱜᱟᱨ ᱛᱮᱫᱚ ᱚᱱᱟ ᱩᱢᱮᱨ ᱫᱚ ᱵᱟᱭ ᱨᱩᱣᱟᱹᱲ ᱦᱤᱡᱩᱜᱼᱟ ᱛᱤᱥ ᱡᱤᱵᱚᱱ ᱨᱮᱦᱚᱸ ᱜᱚᱡ ᱜᱚᱫᱚᱜ ᱨᱮᱦᱚᱸ ᱦᱮᱸ ᱵᱟᱝ?
ᱮᱠᱫᱚᱢ ᱮᱠᱫᱚᱢ
ᱚᱱᱟᱛᱮ ᱤᱧᱟᱹᱜ ᱞᱟᱹᱭ ᱡᱮᱼᱼ ᱱᱟᱯᱟᱭ ᱧᱚᱜ ᱚᱞ ᱯᱟᱲᱦᱟᱜ ᱢᱮ ᱱᱟᱯᱟᱭ ᱧᱚᱜ ᱵᱷᱟᱹᱜᱤ ᱦᱚᱲ ᱵᱮᱱᱟᱜ ᱢᱮ
ᱦᱩᱸ
ᱦᱮᱸ ᱵᱟᱝ
ᱦᱩᱸ
ᱜᱩᱨᱩ ᱜᱚᱢᱠᱮ ᱫᱚ ᱴᱷᱤᱠ ᱠᱟᱛᱷᱟ ᱜᱮ ᱞᱟᱹᱭ ᱠᱟᱫᱟ ᱡᱮ ᱚᱞ ᱢᱮᱱᱟᱜ ᱛᱟᱢᱟ ᱨᱚᱲ ᱢᱮᱱᱟᱜ ᱛᱟᱢᱟ᱾ ᱫᱷᱚᱨᱚᱢ ᱢᱮᱱᱟᱜ ᱛᱟᱢᱟ ᱟᱢᱦᱚᱸ ᱢᱮᱱᱟᱢ᱾